ᱦᱮᱞᱳ ᱫᱟᱭ -
ᱡᱚᱦᱟᱨ ᱜᱮ ᱵᱚᱭᱦᱟ ᱟᱡᱸᱡᱚᱢᱚᱜ ᱠᱟᱱᱟ ᱤᱧᱟᱹᱜ ᱨᱚᱲ?
ᱦᱳᱭ ᱫᱟᱫᱟ ᱡᱚᱦᱟᱨ ᱜᱮ ᱟᱸᱡᱚᱢ ᱧᱟᱢᱚᱜ ᱠᱟᱱᱟ ᱯᱩᱥᱴᱟᱹᱣ ᱥᱟᱺᱦᱤᱡ ᱜᱮ᱾
ᱟᱪᱪᱷᱟ ᱵᱚᱭᱦᱟ ᱛᱚᱵᱮ ᱱᱤᱛᱚᱜ ᱫᱚ ᱵᱮᱥ ᱜᱮᱛᱚ ᱢᱮᱱᱟᱜ ᱟᱠᱟᱫ ᱢᱮᱭᱟ ᱾
ᱦᱮᱸ ᱱᱤᱛᱚᱜᱜ ᱫᱚ ᱵᱮᱥ ᱵᱟᱲᱟ ᱜᱮ ᱦᱮᱱᱟᱜ ᱟᱠᱟᱫᱤᱧᱟ ᱟᱢᱜᱮ ᱚᱠᱟᱞ ᱞᱮᱠᱟ ᱢᱮᱱᱟᱜ ᱢᱮᱭᱟ?
ᱤᱧ ᱦᱚᱸ ᱠᱟᱹᱴᱤᱡ ᱢᱟᱫᱟ ᱡᱚᱴᱟᱣ ᱠᱟᱹᱫᱤᱧ ᱛᱮ ᱵᱮᱥ ᱫᱚ ᱵᱟᱹᱱᱩᱧ ᱠᱟᱹᱫᱤᱧᱟ ᱾ ᱨᱩᱣᱟᱹ ᱨᱩᱣᱟᱹ ᱵᱷᱟᱵ ᱵᱩᱡᱩᱜ ᱠᱟᱱ ᱜᱮᱭᱟ᱾ ᱟᱫᱚ ᱨᱟᱱ ᱠᱚᱫᱚ ᱦᱟᱛᱟᱣ ᱫᱚ ᱦᱟᱛᱟᱣ ᱦᱩᱭ ᱠᱟᱱᱟ ᱡᱚᱢ ᱠᱚᱦᱚᱸ ᱡᱚᱢ ᱦᱩᱭᱩᱜ ᱠᱟᱱ ᱜᱮᱭᱟ᱾ ᱟᱫᱚ ᱵᱚᱭᱦᱟ ᱦᱚᱸᱜ-ᱚᱭ ᱟᱢᱫᱚ ᱡᱤᱞ ᱠᱚᱫᱚ ᱚᱠᱟᱮ ᱞᱮᱠᱟ ᱡᱚᱢᱮ ᱮᱢ ᱠᱩᱥᱤᱭᱟᱜ-ᱟ ᱨᱟᱯᱟᱜ ᱠᱟᱛᱮᱫ ᱥᱮ ᱞᱟᱫ ᱠᱟᱛᱮᱫ ᱡᱟᱦᱟᱸ ᱫᱚ ᱥᱩᱠᱨᱤ ᱡᱤᱞᱤᱧ ᱞᱟᱹᱭᱟ ᱾ ᱥᱩᱠᱨᱤ ᱡᱤᱞ ᱫᱚ ᱟᱢᱫᱚ ᱞᱟᱜ ᱠᱟᱛᱮᱢ ᱡᱚᱢ ᱠᱩᱥᱤᱭ-ᱟ ᱥᱮ ᱨᱟᱯᱟᱜ ᱠᱟᱛᱮ ᱡᱚᱢ ᱠᱩᱥᱤᱭᱟᱜ-ᱟ᱾
ᱥᱩᱠᱨᱤ ᱡᱤᱞ ᱫᱚ ᱦᱟᱸᱜ ᱱᱮ ᱦᱚᱲ ᱫᱚ ᱵᱷᱟᱹᱡᱤ ᱡᱚᱢ ᱦᱩᱭ ᱠᱟᱱᱟ, ᱛᱟᱯᱚᱨᱮ ᱚᱛᱩ ᱦᱚᱸ ᱡᱚᱢ ᱦᱩᱭᱟᱱᱟ ᱛᱚᱵᱮ ᱚᱱᱟᱠᱤᱱ ᱠᱷᱚᱡ ᱫᱚ ᱟᱨᱚ ᱡᱟᱹᱥᱛᱤ ᱫᱚ ᱥᱤᱵᱤᱞᱤᱧᱟᱹ ᱡᱮ ᱦᱮᱸ ᱞᱟᱴᱷᱟ ᱯᱤᱴᱷᱟᱹ ᱞᱟᱴᱷᱟ ᱞᱮᱠᱷᱟᱱ ᱟᱨᱚ ᱡᱟᱹᱥᱛᱤ ᱥᱤᱵᱤᱞᱤᱧᱟ ᱥᱩᱠᱨᱤ ᱡᱤᱞ ᱫᱚ᱾ ᱟᱢ ᱫᱚ ᱚᱠᱟᱴᱟᱜ ᱮᱢ ᱠᱩᱥᱤᱭᱟᱜ-ᱟ ᱥᱩᱠᱨᱤ ᱡᱤᱞ ᱫᱚ ᱪᱮᱫ ᱠᱟᱛᱮ ᱡᱚᱢ ᱮᱢ ᱠᱩᱥᱤᱭᱟᱜ-ᱟ᱾
ᱡᱟᱦᱟᱸ ᱨᱟᱯᱟᱜ ᱠᱟᱛᱮᱜ ᱡᱟᱹᱥᱛᱤᱧ ᱠᱩᱥᱤᱭᱟᱜ-ᱟ᱾ ᱡᱟᱦᱟᱸ ᱫᱚ ᱨᱟᱯᱟᱜ ᱠᱟᱛᱮᱫ ᱦᱮᱸ ᱟᱝᱜᱨᱟ ᱥᱮᱸᱜᱮᱞ ᱨᱮ ᱥᱮ ᱠᱚᱭᱞᱟ ᱥᱮᱸᱜᱮᱞ ᱨᱮ ᱨᱟᱯᱟᱜ ᱠᱟᱛᱮᱜ ᱦᱳᱭᱥᱮ ᱚᱱᱟ ᱨᱟᱯᱟᱜ ᱠᱟᱛᱮᱫ ᱚᱱᱟ ᱵᱮᱥ ᱞᱮᱠᱟ ᱨᱟᱯᱟᱜ ᱠᱟᱛᱮᱜ ᱟᱨᱚ ᱚᱱᱟᱨᱮ ᱵᱩᱞᱩᱝ ᱢᱮᱥᱟ ᱠᱟᱛᱮᱫ ᱥᱩᱱᱩᱢ ᱫᱚ ᱢᱮᱥᱟᱜ ᱵᱟᱝ ᱦᱩᱭᱩᱜ-ᱟ ᱚᱱᱟ ᱥᱩᱠᱨᱤ ᱡᱤᱞ ᱛᱮᱫ ᱜᱤᱛᱤᱞ ᱛᱟᱦᱮᱱ ᱜᱮᱭᱟ ᱠᱟᱹᱴᱤᱡ ᱡᱩᱫᱤ ᱵᱮᱨᱮᱞ ᱢᱟᱨᱤᱪ ᱛᱟᱦᱮᱱᱟ ᱚᱱᱟ ᱨᱚᱪᱚᱜ ᱠᱟᱛᱮᱜ ᱵᱮᱥ ᱞᱮᱠᱟ ᱥᱤᱯᱤ ᱠᱟᱛᱮᱜ ᱵᱮᱥ ᱞᱮᱠᱟ ᱢᱟᱠᱚ ᱢᱟᱠᱚ ᱥᱤᱯᱤ ᱦᱩᱭᱩᱜ-ᱟ ᱨᱟᱯᱟᱜ ᱡᱤᱞ ᱵᱩᱞᱩᱝ ᱨᱮ ᱵᱷᱟᱹᱜᱤ ᱞᱮᱠᱟ ᱦᱳᱭᱥᱮ ᱚᱱᱟ ᱨᱟᱯᱟᱜ ᱡᱤᱞ ᱦᱚᱸ ᱚᱱᱠᱟ ᱠᱟᱛᱮ ᱨᱟᱯᱟᱜ ᱠᱟᱛᱮ ᱜᱮ ᱡᱚᱢ ᱫᱚ ᱵᱷᱟᱜᱤᱧ ᱠᱩᱥᱤᱭᱟᱜ-ᱟ ᱟᱨ ᱱᱚᱛᱮ ᱡᱟᱦᱟᱸ ᱫᱚ ᱯᱞᱴᱤ ᱡᱤᱞ ᱠᱚᱦᱚᱸ ᱨᱟᱯᱟᱜ ᱨᱟᱯᱟᱜ ᱠᱟᱛᱮᱜ ᱥᱮ ᱦᱟᱹᱠᱩ ᱠᱚᱦᱚᱸ ᱨᱟᱯᱟᱜ ᱠᱟᱛᱮ ᱥᱤᱯᱤ ᱫᱚ ᱵᱷᱟᱞᱤᱧ ᱵᱩᱡ ᱛᱟᱦᱮᱱᱟ ᱡᱚᱢ ᱫᱟᱠᱟ ᱥᱟᱶ ᱛᱮᱦᱚᱸ᱾ ᱮᱠᱷᱮᱱᱟᱜ ᱥᱩᱠᱨᱤ ᱡᱤᱞ ᱫᱚ ᱮᱠᱷᱮᱱᱟᱜ ᱜᱮ ᱨᱟᱯᱟᱜ ᱠᱟᱛᱮᱫ ᱪᱮᱦᱨᱟ ᱵᱩᱡᱩᱜ-ᱟ ᱜᱩᱰᱩ ᱡᱤᱞ ᱠᱚᱦᱚᱸ ᱨᱟᱯᱟᱜ ᱠᱟᱛᱮ ᱪᱮᱦᱨᱟ ᱵᱩᱡᱩ-ᱟ ᱟᱢᱜᱮ ᱚᱠᱟ ᱞᱮᱠᱟᱢ ᱡᱚᱢ ᱛᱟᱦᱮᱱᱟ?
ᱟᱞᱮ ᱥᱮᱱ ᱫᱚ ᱦᱟᱸᱜ ᱨᱟᱯᱟᱜ ᱠᱟᱛᱮᱜ ᱫᱚ ᱥᱩᱠᱨᱤ ᱡᱤᱞ ᱫᱚ ᱦᱟᱸᱜ ᱵᱟᱝᱞᱮ ᱡᱚᱢ ᱵᱟᱲᱟᱭ ᱜᱮᱭᱟ᱾ ᱟᱞᱮ ᱫᱚ ᱡᱟᱹᱥᱛᱤ ᱫᱚ ᱦᱟᱸᱜ ᱵᱷᱟᱹᱡᱤ ᱠᱟᱛᱮᱜ ᱟᱨ ᱵᱟᱝ ᱠᱷᱟᱱ ᱫᱚ ᱯᱤᱴᱷᱟᱹ ᱠᱟᱛᱮᱫ ᱜᱮ ᱵᱮᱥᱤᱞᱮ ᱡᱚᱢ ᱜᱮᱭᱟ᱾ ᱟᱨ ᱦᱟᱹᱠᱩ ᱫᱚ ᱦᱟᱸᱜ ᱨᱟᱯᱟᱜ ᱫᱚᱞᱮ ᱨᱟᱯᱟᱜ ᱜᱮᱞᱮ ᱥᱤᱵᱤᱞ ᱞᱮ ᱵᱩᱡᱽ ᱠᱚᱣᱟ ᱛᱚᱵᱮ᱾ ᱟᱫᱚ ᱱᱚᱝᱠᱟ ᱡᱚᱫᱤ ᱠᱚᱢ ᱧᱚᱜ ᱠᱚ ᱛᱟᱦᱮᱱᱟ ᱢᱟᱱᱮ ᱢᱤᱫ ᱫᱷᱟᱣ ᱫᱟᱜ ᱢᱟᱹᱰᱤ ᱥᱟᱶᱛᱮ ᱧᱩ ᱥᱮ ᱵᱟᱨ ᱫᱷᱟᱣ ᱧᱩ ᱚᱱᱠᱟᱱ ᱠᱚᱛᱮ ᱞᱮ ᱨᱟᱯᱟᱜ ᱠᱚᱣᱟ᱾ ᱟᱨ ᱡᱩᱫᱤ ᱡᱟᱹᱥᱛᱤ ᱧᱚᱜ ᱠᱚ ᱦᱩᱭᱩᱜ-ᱟ ᱛᱟᱦᱚᱞᱮ ᱠᱷᱟᱱ ᱫᱚ ᱡᱚᱛᱚ ᱜᱮᱞᱮ ᱩᱛᱩ ᱠᱚ ᱜᱮᱭᱟ ᱞᱮ ᱥᱮᱞᱮ ᱵᱷᱟᱡᱟ ᱠᱚ ᱜᱮᱭᱟ ᱚᱱᱠᱟ ᱠᱟᱛᱮ ᱞᱮ ᱡᱚᱢ ᱵᱟᱲᱟ ᱠᱚ ᱜᱮᱭᱟ᱾
ᱛᱚᱵᱮ ᱵᱚᱭᱦᱟ ᱦᱚᱸᱜ ᱩᱱᱠᱩ ᱡᱟᱦᱟᱸ ᱫᱚ ᱱᱤᱡᱟᱹᱨᱤ ᱥᱟᱭᱤᱡ ᱨᱮᱱ ᱦᱟᱹᱠᱩ ᱡᱟᱦᱟᱸᱭ ᱫᱚ ᱫᱚᱢᱮ ᱠᱟᱹᱴᱤᱡ ᱦᱚᱸ ᱵᱟᱝ ᱡᱟᱦᱟᱸ ᱵᱩᱰᱷᱟᱹ ᱟᱵᱚ ᱵᱩᱰᱷᱟᱹ ᱠᱟᱹᱴᱩᱵ ᱠᱷᱚᱱ ᱠᱟᱹᱴᱤᱡ ᱢᱚᱴᱟ ᱧᱪᱚ ᱛᱮᱦᱮᱱᱟ ᱤᱧ ᱫᱚ ᱩᱱᱠᱩᱩ ᱜᱤ ᱨᱟᱯᱟᱜ ᱠᱟᱛᱮᱫ ᱥᱤᱯᱤ ᱨᱮᱫᱚ ᱡᱚᱢᱤᱧ ᱵᱩᱡᱷᱟᱹᱣᱟ ᱟᱨ ᱡᱩᱫᱤ ᱦᱟᱱᱠᱩ ᱟᱵᱩᱣᱟᱜ ᱛᱤᱜ ᱩᱱ ᱛᱤᱛᱤᱡ ᱛᱤᱛᱤᱡ ᱡᱩᱫᱤ ᱦᱟᱠᱩ ᱠᱚ ᱾ ᱛᱟᱦᱮᱱᱟ ᱩᱱᱠᱩ ᱦᱟᱹᱠᱩ ᱫᱚ ᱨᱟᱥᱮ ᱡᱚᱢ ᱜᱮ ᱤᱧ ᱫᱚ ᱱᱟᱯᱟᱭᱤᱧ ᱵᱩᱡᱷᱟᱹᱣᱟ ᱨᱟᱥᱮ ᱵᱟᱠᱷᱷᱟᱡ ᱵᱷᱟᱡᱟ ᱾ ᱠᱟᱥᱟᱣ ᱛᱮᱫᱚ ᱟᱨ ᱡᱟᱦᱟᱸ ᱫᱚ ᱠᱟᱹᱴᱤᱡ ᱦᱟᱹᱠᱩ ᱠᱚ ᱛᱟᱦᱮᱱᱟ ᱩᱱᱠᱩ ᱫᱚ ᱞᱟᱡ ᱠᱟᱛᱮᱜ ᱥᱤᱯᱤ ᱦᱚᱸᱧ ᱵᱷᱟᱹᱜᱤᱧ ᱵᱩᱡᱷᱟᱹᱣ ᱾ ᱟ ᱵᱷᱟᱡᱟ ᱜᱮ ᱱᱟᱯᱟᱭᱤᱧ ᱵᱩᱡᱷᱟᱹᱣᱟ ᱟᱫᱚ ᱩᱱᱠᱩ ᱡᱟᱦᱟᱸᱭ ᱦᱩᱰᱤᱧ ᱦᱟᱹᱠᱩ ᱢᱮᱱᱟᱜ ᱟᱠᱟᱫ ᱠᱚ ᱾ ᱩᱱᱠᱩᱣᱟᱜ ᱫᱚ ᱦᱟᱹᱠᱩ ᱯᱤᱴᱷᱟᱹ ᱮ ᱦᱚᱞᱚᱝ ᱨᱮ ᱢᱟᱱᱮ ᱵᱮᱥ ᱴᱷᱤᱠ ᱾ ᱩᱛᱩ ᱠᱟᱛᱮᱫ ᱥᱮ ᱵᱷᱟᱹᱡᱤ ᱠᱟᱛᱮᱫ ᱦᱚᱞᱚᱝ ᱨᱮ ᱥᱤᱯᱤ ᱢᱮᱥᱟ ᱠᱟᱛᱮᱫ ᱾ ᱯᱟᱛᱲᱟ ᱯᱤᱴᱷᱟᱹ ᱥᱟᱶᱛᱮ ᱦᱟᱹᱠᱩ ᱯᱤᱴᱷᱟᱹ ᱟᱹᱰᱤ ᱥᱤᱵᱤᱞᱤᱧ ᱛᱟᱦᱮᱱᱟ ᱟᱯᱮ ᱫᱚ ᱦᱟᱹᱠᱩ ᱯᱤᱴᱷᱟᱹ ᱯᱮ ᱡᱚᱢ ᱜᱮᱭᱟ ᱥᱮ ᱵᱟᱝ? ᱟᱨ ᱱᱩᱠᱩ ᱦᱟᱹᱠᱩ ᱨᱟᱯᱟᱜ ᱠᱚᱫᱚᱢ ᱠᱩᱥᱤᱭᱟᱜ ᱜᱮᱭᱟ ᱥᱮ ᱵᱟᱝ?
ᱦᱳᱭ ᱟᱞᱮ ᱥᱮᱱ ᱦᱚᱸ ᱦᱟᱹᱠᱩ ᱫᱚ ᱯᱤᱴᱷᱟᱹ ᱵᱮᱲᱟ ᱦᱩᱭ ᱠᱟᱱ ᱜᱮᱭᱟ ᱾ ᱛᱚᱵᱮ ᱡᱚᱢ ᱫᱚ ᱡᱚᱦᱩ ᱦᱩᱭ ᱠᱟᱱᱟ ᱥᱤᱵᱤᱞ ᱦᱚᱸ ᱥᱤᱵᱤᱞ ᱜᱮ ᱾ ᱛᱚᱵᱮ ᱦᱟᱹᱠᱩ ᱯᱤᱴᱷᱟᱹ ᱠᱷᱚᱱ ᱫᱚ ᱦᱟᱹᱠᱩ ᱞᱟᱫ ᱜᱮᱭᱟᱞᱮ ᱵᱤᱥᱤᱞᱮ ᱡᱚᱢ ᱜᱮᱭᱟ ᱦᱟᱹᱠᱩ ᱞᱟᱫ ᱾ᱟᱨ ᱦᱟᱹᱠᱩ ᱩᱛᱩ ᱜᱮ ᱛᱚᱵᱮ ᱯᱤᱴᱷᱟᱹ ᱫᱚ ᱵᱟᱝᱞᱮ ᱯᱤᱴᱷᱟᱹ ᱵᱟᱲᱟ ᱠᱚ ᱚᱱᱠᱟ ᱫᱚ ᱯᱤᱴᱷᱟᱹ ᱫᱚ ᱢᱮᱱ ᱜᱟᱱᱚᱜᱼᱟ᱾ ᱥᱩᱠᱨᱤ ᱡᱤᱞ ᱜᱮ ᱡᱟᱹᱥᱛᱤ ᱞᱮ ᱯᱤᱴᱷᱟᱹᱭᱟ ᱟᱨ ᱚᱱᱟ ᱵᱮᱜᱚᱨ ᱫᱚ ᱮᱴᱟᱜ ᱠᱤᱪᱷᱩ ᱫᱚ ᱠᱚᱢ ᱜᱮ ᱾
ᱟᱪᱪᱷᱟ ᱛᱚᱵᱮ ᱟᱯᱮ ᱫᱚ ᱜᱩᱰᱩ ᱡᱤᱞ ᱠᱚᱫᱚ ᱯᱮ ᱯᱤᱴᱷᱟᱹᱭ ᱜᱮᱭᱟ ᱥᱮ ᱵᱟᱝ ᱜᱩᱰᱩ ᱡᱤᱞ? ᱟᱨᱚ ᱱᱚᱱᱛᱮ ᱥᱤᱢ ᱡᱤᱞ ᱠᱚᱫᱚ ᱯᱮ ᱯᱤᱴᱷᱟᱹᱭ ᱛᱟᱦᱮᱱ ᱜᱮᱭᱟ ᱥᱮ ᱵᱟᱝ? ᱟᱞᱮ ᱫᱚ ᱜᱩᱰᱩ ᱡᱤᱞ ᱟᱨ ᱥᱤᱢ ᱡᱤᱞ ᱦᱚᱸᱞᱮ ᱯᱤᱴᱷᱟᱹᱭᱟ ᱡᱚᱠᱷᱚᱱ ᱦᱟᱱᱟ ᱦᱩᱲᱩ ᱨᱟᱠᱟᱵ ᱚᱠᱛᱚ ᱦᱩᱲᱩ ᱮᱱᱮ ᱜᱮᱜ ᱚᱠᱛᱚ ᱨᱟᱠᱟᱵ ᱠᱮᱜ ᱜᱮᱵᱩᱱ ᱾ ᱚᱱᱟ ᱨᱟᱠᱟᱵ ᱠᱟᱛᱮᱜ ᱡᱟᱦᱟᱸ ᱜᱩ ᱟᱹᱰᱤ ᱠᱚ ᱟᱞᱮ ᱫᱚ ᱛᱟᱨᱟᱣᱞᱮ ᱦᱮᱞᱟᱜ ᱜᱮᱭᱟ ᱟᱹᱰᱤ ᱠᱚᱞᱮ ᱛᱟᱨᱟᱣ ᱜᱮᱭᱟ ᱾ ᱟ ᱚᱱᱟ ᱚᱠᱛᱚ ᱨᱮᱜᱮ ᱡᱟᱦᱟᱸ ᱛᱤᱱᱟᱹᱜ ᱜᱩᱰᱩ ᱠᱚ ᱤᱛᱤᱞ ᱠᱚᱜᱼᱟ ᱩᱱᱠᱩ ᱤᱛᱤᱞ ᱤᱛᱤᱞ ᱜᱮ ᱟᱞᱮ ᱫᱚ ᱾ ᱯᱤᱴᱷᱟᱹ ᱫᱚ ᱟᱹᱰᱤ ᱥᱤᱵᱤᱞ ᱞᱮ ᱛᱷᱮᱱᱟ ᱟᱯᱮ ᱫᱚ ᱚᱠᱟ ᱞᱮᱠᱟ?
ᱦᱳᱭ ᱜᱩᱰᱩ ᱢᱟᱛᱚ ᱩᱱᱫᱤᱱ ᱵᱟᱝ ᱥᱤᱵᱤᱞᱤᱠᱮᱱ ᱮᱱᱛᱟᱨ ᱜᱮᱠᱚ ᱪᱮᱜ ᱤᱧ ᱢᱮᱱᱟ ᱾ ᱮ ᱦᱮᱸ ᱩᱱ ᱥᱩᱢᱚᱭ ᱜᱮ ᱢᱟᱱᱮ ᱾ ᱟᱞᱮ ᱦᱚᱸ ᱜᱩᱰᱩ ᱜᱚ ᱚᱱᱠᱟ ᱠᱟᱛᱮᱜ ᱜᱮ ᱥᱟᱵ ᱵᱟᱲᱟ ᱠᱚᱣᱟ ᱛᱟᱨᱯᱚᱨᱮ ᱥᱮᱸᱫᱽᱨᱟ ᱦᱚᱸ ᱞᱮ ᱪᱟᱞᱟᱜᱼᱟ ᱥᱟᱨᱜᱟ ᱾ ᱡᱟ ᱦᱩᱲᱩ ᱨᱟᱠᱟᱵ ᱵᱟᱲᱟ ᱠᱟᱛᱮᱫ ᱫᱚ ᱫᱟᱨᱮ ᱠᱚᱨᱮ ᱠᱚ ᱨᱟᱠᱟᱵ ᱠᱚ ᱜᱮᱭᱟᱛ ᱾ ᱛᱚ ᱫᱟᱨᱮ ᱠᱚᱨᱮᱜ ᱞᱮ ᱥᱟᱵ ᱵᱟᱲᱟ ᱠᱚᱜᱮᱭᱟ ᱥᱟᱨᱜᱟ ᱱᱩᱝᱠᱟ ᱾ ᱰᱟᱝ ᱛᱮ ᱜᱩᱛᱩ ᱟᱬᱜᱳ ᱠᱟᱛᱮᱫ ᱞᱟᱛᱟᱨ ᱨᱮ ᱚᱛᱟ ᱠᱟᱛᱮᱫ ᱥᱮ ᱢᱚᱥᱟᱨᱤ ᱠᱚᱛᱮ ᱡᱟᱞᱤ ᱵᱟᱲᱟ ᱠᱟᱛᱮᱫ ᱞᱮ ᱥᱟᱵ ᱠᱚᱜᱮ ᱟᱨ ᱟᱹᱜᱩ ᱠᱟᱛᱮᱫ ᱟᱫᱚ ᱾ ᱡᱟᱦᱟᱸ ᱛᱤᱱᱟᱹᱜ ᱜᱟᱱ ᱜᱮᱞᱮ ᱛᱟᱦᱮᱱᱟ ᱟᱞᱮ ᱥᱮᱸᱫᱽᱨᱟ ᱞᱮ ᱪᱟᱞᱟᱣ ᱠᱚᱜᱼᱟ ᱟᱫᱚ ᱩᱱᱠᱩ ᱫᱚ ᱡᱩᱫᱤ ᱦᱟᱹᱴᱤᱧ ᱨᱮ ᱡᱟᱹᱥᱛᱤ ᱦᱩᱭᱩᱜᱼᱟ ᱛᱟᱦᱚᱞᱮ ᱚᱲᱟᱜ ᱞᱟᱹᱜᱩ ᱠᱚᱣᱟ ᱟᱨ ᱵᱟᱝᱠᱷᱟᱱ ᱫᱚ ᱡᱩᱫᱤ ᱱᱟᱥᱮ ᱠᱚᱢ ᱧᱚᱜ ᱠᱟᱛᱮᱫ ᱠᱚ ᱦᱩᱭᱩᱜᱼᱟ ᱾ ᱛᱟᱦᱞᱮ ᱵᱟᱦᱨᱮ ᱨᱮᱜᱮ ᱱᱚᱝᱠᱟ ᱵᱷᱟᱹᱡᱤ ᱠᱟᱛᱮᱫ ᱞᱮ ᱦᱟᱹᱴᱤᱧ ᱡᱚᱱᱚᱜᱼᱟ ᱟᱨ ᱵᱟᱠᱷᱟᱱ ᱫᱚ ᱨᱟᱯᱟᱜ ᱠᱟᱛᱮ ᱞᱮ ᱡᱚᱢ ᱠᱮᱫ ᱠᱚᱜᱮ ᱾
ᱟᱪᱪᱷᱟ ᱵᱚᱭᱦᱟ ᱛᱚᱵᱮ ᱟᱯᱮᱥᱮᱫ ᱫᱚ ᱦᱚᱜᱼᱚᱭ ᱮᱸ ᱥᱮᱸᱫᱽᱨᱟ ᱦᱟᱹᱠᱩ ᱥᱮ ᱤᱭᱟᱹ ᱜᱩᱰᱩ ᱥᱮᱸᱫᱽᱨᱟ ᱥᱮ ᱦᱟᱹᱠᱩ ᱥᱮᱸᱫᱽᱨᱟ ᱢᱟ ᱵᱮᱥ ᱜᱮᱯᱮ ᱪᱟᱞᱟᱜ ᱜᱮᱭᱟ ᱾ ᱛᱚ ᱟᱯᱮ ᱥᱮᱫ ᱫᱚ ᱦᱩᱸ-ᱩᱱᱠᱩ ᱡᱟᱦᱟᱸ ᱫᱚ ᱳᱫ ᱠᱚ ᱩᱫ ᱠᱚᱫᱚᱯᱮ ᱥᱮᱸᱫᱽᱨᱟᱭ ᱜᱮᱥ ᱵᱟᱝ ᱯᱩᱴᱠᱟᱹ ᱳᱫ ᱥᱮ ᱚᱨ ᱛᱩᱫ ᱩᱫ ᱵᱩᱥᱩᱵ ᱩᱫ ᱠᱚᱯᱮ ᱥᱮᱸᱫᱽᱨᱟᱭ ᱛᱟᱦᱮᱱ ᱜᱮᱭᱟ ᱥᱮ ᱵᱟᱝ ᱟᱯᱮ ᱫᱚ?
ᱟᱞᱮ ᱫᱚ ᱦᱟᱸᱜ ᱳᱫ ᱫᱚ ᱦᱟᱸᱜ ᱟᱞᱮᱫᱚ ᱵᱩᱨᱩ ᱥᱩᱨ ᱜᱮᱛᱟᱞᱮᱭᱟ ᱛᱚ ᱟᱫᱚ ᱟᱞᱮ ᱵᱟᱲᱜᱮ ᱯᱚᱨᱮ ᱠᱷᱚᱱ ᱜᱮ ᱵᱩᱨᱩ ᱥᱮᱱ ᱜᱮ ᱨᱟᱠᱟᱵ ᱠᱟᱱ ᱛᱟᱞᱮᱭᱟ ᱵᱩᱨᱩ ᱜᱮ ᱦᱮᱱᱟᱜ ᱛᱟᱞᱮᱭᱟ ᱾ ᱟᱫᱚ ᱥᱮᱛᱟᱜ ᱵᱮᱲᱟ ᱢᱤᱫ ᱜᱷᱟᱹᱲᱤᱡ ᱞᱮ ᱨᱟᱠᱟᱵ ᱜᱚᱫ ᱮᱱ ᱜᱮ ᱵᱩᱨᱩ ᱥᱮᱱ ᱾ᱟᱨ ᱢᱟᱱᱮ ᱥᱮᱛᱟᱜ ᱚᱱᱠᱟ ᱱᱟᱥᱮ ᱢᱟᱨᱥᱟᱞ ᱱᱟᱥᱮ ᱵᱟᱝ ᱚᱱᱠᱟ ᱨᱮᱜᱮ ᱟᱫᱚ ᱾ ᱥᱮᱱ ᱠᱟᱛᱮᱫ ᱱᱟᱦᱟᱸᱜ ᱟᱞᱮ ᱫᱚ ᱵᱩᱨᱩ ᱨᱮ ᱦᱟᱞᱟᱝ ᱠᱮᱜ ᱜᱮᱞᱮ ᱛᱟᱨᱯᱚᱨᱮ ᱵᱩᱥᱩᱵ ᱩᱫ ᱠᱚᱦᱚᱸ ᱦᱩᱭᱩᱜ ᱜᱮᱭᱟ ᱾ ᱟᱫᱚ ᱵᱩᱥᱩᱵ ᱚᱱᱟ ᱫᱚ ᱚᱲᱟᱜ ᱨᱮᱜᱮ ᱟᱫᱚ ᱚᱱᱟ ᱦᱚᱛᱮᱜ ᱛᱮ ᱟᱞᱮ ᱫᱚ ᱾ ᱮ ᱵᱩᱨᱩ ᱨᱮᱱᱟᱜ ᱜᱮ ᱯᱟᱸᱡᱟ ᱫᱚᱞᱮ ᱪᱟᱞᱟᱮᱱ ᱜᱮ ᱟᱨ ᱥᱮᱛᱟᱜ ᱨᱮ ᱥᱮᱱ ᱠᱟᱛᱮᱫ ᱟᱹᱰᱤᱜᱟᱱ ᱢᱟᱱᱮ ᱟᱞᱮ ᱢᱚᱛᱚ ᱫᱚ ᱵᱟᱝ ᱟᱨᱚ ᱥᱩᱨ ᱚᱲᱟᱜ ᱠᱚᱨᱮᱱ ᱦᱚᱸ ᱚᱱᱠᱟ ᱢᱤᱫ ᱥᱟᱶᱛᱮ ᱾ ᱡᱚᱛᱚ ᱜᱟᱛᱮ ᱵᱟᱲᱟ ᱜᱟᱛᱮᱫ ᱜᱟᱛᱮ ᱜᱟᱛᱮ ᱞᱮ ᱪᱟᱞᱟᱣᱮᱱ ᱜᱮ ᱟᱨ ᱜᱟᱛᱮ ᱜᱟᱛᱮ ᱦᱟᱞᱟᱝ ᱵᱟᱲᱟ ᱠᱟᱛᱮᱫ ᱟᱹᱜᱩ ᱠᱟᱛᱮᱫ ᱞᱮ ᱫᱚᱦᱚ ᱠᱟᱜ ᱜᱮ ᱾ ᱟᱨ ᱦᱮᱡ ᱠᱟᱛᱮᱫ ᱥᱮ ᱟᱹᱨᱩᱵ ᱥᱟᱯᱷᱟ ᱵᱟᱲᱟ ᱠᱟᱛᱮᱫ ᱩᱛᱩ ᱵᱟᱲᱟ ᱠᱟᱛᱮᱫ ᱚᱱᱟ ᱜᱮᱞᱮ ᱡᱚᱢ ᱠᱮᱫ ᱜᱮ ᱾ ᱛᱟᱦᱞᱮ ᱟᱯᱮ ᱫᱚ ᱵᱩᱨᱩ ᱩᱫ ᱫᱚ ᱡᱚᱢ ᱵᱟᱲᱟ ᱜᱮᱭᱟ ᱯᱮ ᱛᱚ?
ᱵᱩᱨᱩ ᱩᱫ ᱫᱚ ᱡᱚᱢ ᱫᱚ ᱡᱚᱢ ᱦᱩᱭ ᱟᱠᱟᱱ ᱡᱟᱦᱟᱧ ᱞᱟᱹᱭᱟ ᱟᱸ ᱯᱩᱴᱠᱟᱹ ᱠᱚ ᱞᱟᱹᱭ ᱜᱮᱭᱟ ᱥᱮ ᱪᱮᱫ ᱵᱩᱨᱩ ᱩᱫ ᱦᱚᱸᱰᱷ ᱦᱚᱸ ᱚᱢᱚᱱᱚᱜ ᱜᱮᱭᱟ ᱾ ᱚᱱᱟ ᱜᱮᱞᱮ ᱡᱚᱢ ᱫᱚᱞᱮ ᱡᱚᱢ ᱟᱠᱟᱜᱼᱟ ᱾ ᱟᱨ ᱵᱤᱨ ᱩᱫ ᱠᱚ ᱟᱢᱫᱟ ᱨᱚᱠᱚᱢᱟᱜ ᱢᱮᱱᱟᱜ ᱫᱚ ᱢᱮᱱᱟᱜ ᱟᱠᱟᱫ ᱜᱮᱭᱟ, ᱩᱱᱟᱹᱜ ᱡᱟᱹᱥᱛᱤ ᱠᱚᱫᱚ ᱵᱟᱹᱧ ᱵᱟᱰᱟᱭᱟ ᱾ ᱟᱞᱮ ᱥᱮᱫ ᱫᱚ ᱚᱝᱠᱟ ᱛᱚ ᱡᱟᱹᱥᱛᱤ ᱛᱚ ᱟᱨ ᱵᱤᱨ ᱵᱟᱹᱱᱩᱜ ᱟᱠᱟᱫᱟ, ᱟᱨ ᱥᱩᱨ ᱠᱚᱨᱮ ᱦᱚᱸ ᱵᱩᱨᱩ ᱫᱚ ᱵᱟᱹᱱᱩᱜ ᱟᱠᱟᱫᱟ ᱾ ᱵᱩᱨᱩ ᱯᱨᱟᱭ ᱪᱷᱚ ᱠᱤᱞᱳᱢᱤᱴᱟᱨ ᱛᱷᱮᱠᱮ ᱥᱟᱛ ᱠᱤᱞᱳᱢᱤᱴᱟᱨ ᱦᱩᱭᱩᱜ ᱜᱮᱭᱟ ᱟᱞᱮᱥᱮᱱ ᱾ ᱵᱟᱨ ᱫᱷᱟᱨᱮ ᱜᱮ ᱵᱩᱨᱩ ᱫᱚ ᱢᱮᱱᱟᱜ ᱟᱠᱟᱜ ᱜᱮᱭᱟ, ᱟᱫᱚ ᱵᱩᱨᱩ ᱠᱚᱫᱚ ᱩᱱᱟᱹᱜ ᱩᱫ ᱥᱮᱸᱫᱽᱨᱟ ᱫᱚ ᱵᱟᱞᱮ ᱦᱮᱞᱟᱜᱼᱟ ᱾ ᱡᱟᱦᱟᱸ ᱫᱚ ᱚᱛ ᱦᱟᱥᱟ ᱨᱮ ᱱᱚᱝᱠᱟ ᱵᱟᱹᱫ ᱠᱚᱨᱮ ᱵᱟᱹᱭᱦᱟᱹᱲ ᱠᱚᱨᱮ ᱥᱮ ᱥᱩᱨ ᱥᱩᱯᱩᱨ ᱜᱟᱡᱟᱲ ᱠᱚᱨᱮ ᱦᱮᱸ ᱩᱫ ᱠᱚ ᱚᱢᱚᱱᱚᱜᱼᱟ ᱚᱱᱟ ᱩᱫ ᱠᱚᱜᱮ ᱞᱮ ᱟᱞᱮ ᱫᱚᱞᱮ ᱦᱟᱞᱟᱝ ᱟᱹᱜᱩᱭ ᱛᱟᱦᱮᱸᱱᱟ ᱥᱮ ᱞᱮ ᱥᱮᱸᱫᱽᱨᱟ ᱟᱹᱜᱩᱭ ᱛᱟᱦᱮᱱᱟ ᱡᱟᱹᱥᱛᱤ ᱠᱟᱭᱛᱮ ᱟᱞᱮ ᱥᱮᱫ ᱫᱚ ᱦᱩᱭᱩᱜᱼᱟ ᱱᱤᱭᱟᱹ ᱫᱟᱜ ᱢᱟᱹᱰᱤ ᱩᱫᱽ ᱱᱚᱱᱛᱮ ᱵᱚᱛᱟᱢ ᱩᱫᱽ, ᱚᱨᱛᱩᱫ ᱩᱫᱽ, ᱟᱨᱚ ᱱᱚᱛᱮ ᱢᱤᱪᱷᱤᱪᱷᱤᱨᱤ ᱩᱫ ᱠᱚ ᱦᱩᱭᱩᱜ ᱛᱟᱦᱮᱱ ᱜᱮᱭᱟ ᱠᱩᱸᱵᱟᱹ ᱩᱫ ᱠᱚ ᱾ ᱟᱯᱮᱥᱮᱫ ᱫᱚ ᱡᱟᱹᱥᱛᱤ ᱞᱮᱠᱟᱛᱮ ᱚᱠᱟ ᱞᱮᱠᱟᱱ ᱩᱫ ᱦᱩᱭᱩᱜᱼᱟ ᱟᱨ?
ᱟᱞᱮ ᱥᱮᱱ ᱫᱚ ᱵᱟᱹᱫ ᱚᱛ ᱛᱚ ᱟᱫᱚ ᱡᱟᱹᱥᱛᱤ ᱫᱚ ᱟᱞᱮ ᱫᱚ ᱦᱟᱸᱜ ᱦᱟᱱᱮ ᱢᱩᱪᱤ ᱪᱷᱩᱨᱤ ᱢᱮᱱ ᱫᱚ ᱦᱩᱰᱤᱧ ᱦᱩᱰᱤᱧᱟᱜ ᱡᱟᱦᱟᱸ ᱢᱩᱴᱵᱩᱴᱠᱤ ᱞᱮᱠᱟ ᱾ ᱚᱱᱠᱟᱱᱟᱜ ᱫᱚ ᱦᱟᱸᱜ ᱵᱟᱹᱫᱽ ᱨᱮᱜᱮ ᱦᱩᱭᱩᱜ ᱜᱮᱭᱟ ᱛᱚ ᱚᱱᱠᱟ ᱵᱟᱹᱫᱽ ᱠᱚ ᱨᱮ ᱞᱮ ᱪᱟᱞᱟᱣᱮᱱ ᱜᱮ ᱠᱷᱮᱛ ᱠᱚ ᱡᱚᱠᱷᱚᱱ ᱞᱮ ᱪᱟᱞᱟᱣ ᱵᱟᱲᱟᱜᱼᱟ ᱥᱮᱛᱟᱜ ᱨᱮ ᱵᱟᱦᱨᱮ ᱛᱮᱞᱮ ᱪᱟᱞᱟᱜ ᱜᱮᱭᱟ ᱾ ᱜᱟᱹᱰᱭᱟᱹ ᱛᱮᱞᱮ ᱪᱟᱞᱟᱜᱼᱟ ᱾ ᱛᱚᱠᱷᱚᱱ ᱦᱟᱸᱜ ᱥᱮᱱᱚᱜ ᱥᱚᱢᱚᱭ ᱦᱤᱡᱩᱜ ᱥᱚᱢᱚᱭ ᱢᱮᱫ ᱠᱚᱨᱮᱜ ᱵᱟᱡᱟᱜ ᱜᱮᱭᱟ ᱛᱚᱠᱷᱚᱱ ᱚᱱᱟ ᱠᱚᱞᱮ ᱦᱟ-ᱦᱟᱞᱟᱝ ᱟᱹᱜᱩ ᱠᱮᱫ ᱜᱮᱞᱮ ᱟᱨ ᱚᱱᱟ ᱫᱚ ᱦᱟᱸᱜ ᱮᱠᱷᱮᱱᱟᱜ ᱦᱚᱸ ᱡᱩᱫᱤ ᱡᱟᱹᱥᱛᱤ ᱧᱚᱜ ᱛᱟᱦᱮᱱᱟ ᱛᱟᱦᱚᱞᱮ ᱠᱷᱟᱱ ᱫᱚ ᱦᱟᱸᱜ ᱮᱠᱮᱱ ᱚᱱᱟ ᱫᱚ ᱵᱷᱟᱡᱟ ᱠᱟᱛᱮᱫ ᱞᱮ ᱡᱚᱢ ᱜᱮᱭᱟ ᱾ ᱟᱨ ᱵᱟᱝᱠᱷᱟᱱ ᱡᱩᱫᱤ ᱱᱟᱥᱮ ᱠᱚᱢᱚᱜᱼᱟ ᱛᱟᱞᱮᱭᱟ ᱛᱚᱠᱷᱚᱱ ᱫᱚ ᱡᱟᱦᱱᱟᱜ ᱫᱟᱹᱞ ᱠᱚᱨᱮ ᱜᱮ ᱢᱮ ᱥᱨᱤ ᱫᱟᱹᱞ ᱦᱩᱭᱩᱜ, ᱨᱟᱦᱮᱲ ᱫᱟᱹᱞ ᱦᱩᱭᱩᱜ, ᱨᱟᱢᱵᱲᱟ ᱫᱟᱹᱞ ᱨᱮᱦᱚᱸ ᱦᱚᱲᱮᱡ ᱫᱟᱹᱞ ᱡᱟᱦᱟᱱᱟᱜ ᱛᱮᱜᱮ ᱾ ᱚᱱᱟ ᱠᱚ ᱥᱟᱶᱛᱮᱜᱮ ᱦᱟᱸᱜ ᱩᱛᱩ ᱠᱟᱛᱮᱫ ᱞᱮ ᱡᱚᱢ ᱜᱮᱭᱟ ᱾ ᱟ ᱛᱟᱦᱞᱮ ᱟᱯᱮ ᱫᱚ ᱢᱩᱪᱤ ᱪᱷᱩᱨᱤ ᱩᱫ ᱫᱚᱯᱮ ᱡᱚᱢ ᱵᱟᱲᱟᱭ ᱜᱮᱭᱟ ᱛᱚ? ᱢᱮᱱᱫᱟᱧ ᱛᱟᱦᱞᱮ ᱟᱯᱮᱥᱮᱱ ᱫᱚ ᱩᱜ ᱢᱩᱪᱤ ᱪᱷᱩᱨᱤ ᱩᱫ ᱫᱚ ᱚᱠᱟ ᱞᱮᱠᱟ ᱠᱟᱛᱮᱯᱮ ᱡᱚᱢ ᱜᱮᱭᱟ?
ᱦᱳᱭ ᱢᱩᱪᱤᱪᱷᱩᱨᱤ ᱩᱫ ᱫᱚ ᱮ ᱫᱟᱹᱞ ᱥᱟᱶ ᱛᱮᱦᱚᱸ ᱵᱟᱛᱟᱨ ᱫᱚ ᱵᱟᱛᱟᱨᱚᱜ ᱜᱮᱭᱟ, ᱠᱤᱱᱛᱩ ᱢᱩᱪᱤ ᱪᱷᱩᱨᱤ ᱩᱫ ᱫᱚ ᱤᱧ ᱫᱚ ᱵᱷᱟᱡ ᱜᱤᱧ ᱠᱩᱥᱤᱭᱟᱜᱼᱟ ᱟᱫᱚ ᱡᱩᱫᱤ ᱞᱟᱹᱴᱩᱣᱟᱜ ᱡᱩᱪᱤᱪᱷᱩᱨᱤ ᱩᱫ ᱛᱟᱦᱮᱱᱟ, ᱚᱱᱟ ᱦᱚᱸ ᱵᱷᱟᱡᱟ ᱫᱚ ᱠᱩᱥᱤᱭᱟᱜ ᱜᱮᱭᱟ ᱠᱩᱥᱤᱭᱟᱜᱼᱟ ᱞᱟᱹᱴᱩᱣᱟᱜᱢ ᱢᱩᱪᱤᱪᱷᱩᱨᱤ ᱩᱫ ᱫᱚ ᱾ ᱟᱨ ᱡᱟᱦᱟᱸ ᱦᱩᱰᱤᱧᱟᱜ ᱢᱩᱪᱤᱪᱷᱩᱨᱤ ᱩᱫ ᱛᱟᱦᱮᱱᱟ ᱚᱱᱟ ᱫᱚ ᱵᱷᱟᱡᱟ ᱜᱤᱧ ᱠᱩᱥᱤᱭᱟᱜ ᱛᱟᱦᱮᱱᱟ, ᱟᱨ ᱡᱟᱦᱟᱸ ᱫᱟᱹᱞ ᱥᱟᱶ ᱛᱮᱫᱚ ᱤᱧ ᱫᱚ ᱦᱟᱱᱟ ᱤᱭᱟᱹ ᱩᱫ ᱵᱷᱟᱹᱞᱤᱧ ᱠᱩᱥᱤᱭᱟᱜᱼᱟ ᱡᱟᱦᱟᱸ ᱫᱚ ᱠᱩᱢᱵᱟᱹ ᱩᱫ ᱥᱮ ᱵᱩᱞᱩᱝ ᱩᱫ ᱠᱚ ᱢᱮᱛᱟᱜ ᱜᱮᱭᱟ ᱾ ᱚᱱᱟ ᱠᱚ ᱩᱫᱽ ᱫᱟᱹᱞ ᱥᱟᱶ ᱛᱮᱫᱚ ᱟᱹᱰᱤ ᱱᱟᱯᱟᱭᱤᱧ ᱠᱩᱥᱤᱭᱟᱜ ᱛᱟᱦᱮᱱ ᱜᱮᱭᱟ ᱾ ᱟᱨ ᱱᱚᱛᱮ ᱛᱚᱵᱮ ᱵᱚᱭᱦᱟ ᱟᱯᱮ ᱫᱚ ᱡᱟᱦᱟᱸ ᱫᱚ ᱚᱨ ᱛᱚᱜ ᱩᱫ ᱦᱮᱸᱥᱮ ᱫᱟᱜ ᱢᱟᱹᱰᱤ ᱩᱫ ᱠᱚᱫᱚ ᱟᱯᱮ ᱫᱚ ᱥᱚᱲᱮ ᱥᱟᱶ ᱫᱚᱯᱮ ᱡᱚᱢ ᱜᱮᱭᱟ ᱥᱮ ᱵᱟᱝ ᱵᱩᱥᱩᱵ ᱩᱫ ᱠᱚ? ᱟᱞᱮ ᱫᱚ ᱫᱟᱜ ᱢᱟᱹᱰᱤ ᱩᱫ ᱠᱚᱫᱚ ᱥᱚᱲᱮ ᱥᱟᱶ ᱛᱮ ᱟᱹᱰᱤ ᱜᱮᱞᱮ ᱠᱩᱥᱤᱭᱟᱜ ᱛᱟᱦᱮᱱᱟ, ᱟᱯᱮ ᱫᱚ ᱥᱚᱲᱮ ᱫᱚᱯᱮ ᱡᱚᱢ ᱛᱟᱦᱮᱱ ᱜᱮᱭᱟ ᱥᱮ ᱵᱟᱝ ᱩᱫ ᱨᱮᱭᱟᱜ?
ᱟᱢ ᱡᱟᱦᱟᱸᱢ ᱞᱟᱹᱭ ᱠᱮᱫᱟ ᱠᱩᱵᱟᱹ ᱩᱫ ᱥᱮ ᱮ ᱫᱟᱜ ᱢᱟᱹᱲᱤ ᱩᱫ ᱥᱮᱪᱮᱫ ᱮᱢ ᱞᱟᱹᱭ ᱠᱮᱫᱟ ᱫᱟ ᱫᱟᱜ ᱢᱟᱹᱰᱤ ᱩᱫ ᱮᱢ ᱞᱟᱹᱭ ᱠᱮᱫᱟ?
ᱦᱳᱭ ᱾ ᱦᱮᱸ ᱫᱟᱜ ᱢᱟᱺᱰᱤ ᱩᱫ ᱦᱚᱸ ᱢᱮᱱᱟᱜ ᱟᱠᱟᱫᱟ ᱱᱚᱱᱛᱮ ᱮᱻ ᱵᱚᱛᱟᱢ ᱩᱫ ᱦᱚᱸ ᱢᱮᱱᱟᱜ ᱟᱠᱟᱫᱟ ᱟᱨ ᱱᱚᱱᱛᱮ ᱠᱩᱢᱵᱟᱹ ᱩᱫ ᱥᱮ ᱱᱚᱛᱮ ᱚᱨᱛᱩᱜ ᱩᱫ ᱦᱳᱭᱥᱮ ᱚᱱᱟ ᱠᱚᱜᱮᱧ ᱞᱟᱹᱭ ᱫᱟᱹᱧ ᱞᱟᱹᱭᱠᱮᱫᱟ᱾
ᱟᱫᱚ ᱚᱱᱟ ᱫᱟᱜ ᱢᱟᱹᱰᱤ ᱩᱫ ᱟᱨ ᱚᱱᱟ ᱛᱩᱵᱟᱹ ᱩᱫ ᱫᱚ ᱦᱟᱸᱜ ᱟᱞᱮ ᱫᱚ ᱦᱟᱸᱜ ᱵᱟᱝᱞᱮ ᱡᱚᱢᱫᱟ ᱱᱚᱛᱮ ᱫᱚ᱾ ᱢᱟᱱᱮ ᱚᱠᱚᱭ ᱜᱮ ᱟᱞᱮ ᱥᱮᱱ ᱨᱮᱫᱚ ᱵᱟᱝᱠᱚ ᱡᱚᱢ ᱛᱮ ᱟᱫᱮ ᱟᱞᱮ ᱦᱚᱸ ᱵᱟᱞᱮ ᱡᱚᱢᱟ ᱡᱮ ᱟᱫᱚ ᱡᱮ ᱡᱚᱢ ᱵᱟᱝ ᱜᱟᱱᱚᱜᱼᱟ ᱥᱮ ᱪᱮᱫᱞᱮᱠᱟ ᱚᱱᱟ ᱫᱚ ᱦᱟᱜ ᱵᱟᱝ ᱵᱟᱲᱟᱭᱟ ᱛᱚᱵᱮ ᱦᱟᱜ ᱚᱱᱟ ᱧᱩᱛᱩᱢ ᱧᱩᱛᱩᱢᱟᱱ ᱩᱫ ᱫᱚ ᱦᱟᱸᱜ ᱪᱮᱫ ᱞᱮᱠᱟᱱᱟᱜ ᱛᱚ ᱟᱞᱮᱥᱮᱱ ᱡᱟᱦᱟᱸ ᱠᱚ ᱧᱩᱛᱩᱢ ᱟᱠᱟᱫᱟ ᱚᱱᱟ ᱫᱚ ᱦᱟᱸᱜ ᱟᱞᱮ ᱫᱚ ᱦᱟᱸᱜ ᱵᱟᱝᱞᱮ ᱡᱚᱢ ᱵᱟᱲᱟᱭᱮᱫ ᱜᱮᱭᱟ ᱾
ᱦᱳᱭ ᱵᱚᱭᱦᱟ ᱴᱚᱴᱷᱟ ᱦᱤᱥᱟᱹᱵ ᱛᱮ ᱠᱤᱪᱷᱩ ᱠᱤᱪᱷᱩ ᱴᱚᱴᱷᱟ ᱨᱮᱱ ᱮᱞᱟᱠᱟ ᱨᱮᱱ ᱦᱚᱲ ᱫᱚ ᱦᱮᱸ ᱵᱟᱠᱚ ᱡᱚᱢ ᱜᱮᱭᱟ ᱚᱱᱟ ᱠᱚ ᱩᱫ ᱫᱚ᱾ ᱚᱠᱟ ᱚᱠᱟ ᱮᱞᱟᱠᱟ ᱨᱮᱱ ᱦᱚᱲ ᱫᱚᱠᱚ ᱡᱚᱢ ᱫᱚᱠᱚ ᱡᱚᱢ ᱜᱮᱭᱟ ᱦᱳᱭᱥᱮ᱾ ᱚᱱᱟ ᱴᱚᱴᱷᱟ ᱦᱤᱥᱟᱹᱵᱽ ᱛᱮ ᱢᱟᱱᱮ ᱡᱚᱛᱚ ᱩᱵ ᱫᱚ ᱜᱚᱴᱟ ᱴᱚᱴᱷᱟ ᱨᱮᱱ ᱦᱚᱲ ᱫᱚ ᱵᱟᱠᱚ ᱡᱚᱢ ᱜᱮᱭᱟ᱾ ᱛᱚ ᱟᱯᱮ ᱫᱚ ᱡᱟᱦᱟᱸ ᱥᱳᱲᱟᱹᱭ ᱛᱟᱦᱮᱱ ᱜᱮᱭᱟ ᱯᱮ? ᱚᱱᱟ ᱡᱟᱦᱟᱸ ᱫᱚ ᱚᱨ ᱛᱩᱜ ᱩᱵ ᱦᱳᱭ ᱥᱮ ᱚᱨ ᱛᱩᱜᱩᱵ ᱠᱚᱯᱮ ᱥᱳᱚᱲᱮ ᱛᱟᱦᱮᱱ ᱜᱮᱭᱟ ᱥᱮ ᱵᱟᱝ?
ᱥᱚᱲᱮ ᱫᱚ ᱟᱞᱮ ᱫᱚ ᱦᱟᱸᱜ ᱵᱟᱝᱞᱮ ᱥᱚᱲᱮ ᱠᱟᱫᱟ ᱚᱱᱟ ᱫᱚ ᱦᱟᱸᱜ ᱟᱞᱮᱫᱚ ᱵᱮᱥᱤ ᱠᱟᱭ ᱛᱮᱫᱚ ᱵᱷᱟᱡᱟ ᱠᱟᱛᱮᱫ ᱜᱮᱞᱮ ᱡᱚᱢ ᱠᱟᱫᱟ ᱥᱮ ᱩᱛᱩ ᱠᱟᱛᱮᱫ ᱜᱮᱞᱮ ᱡᱚᱢ ᱠᱟᱫᱟ ᱛᱚ ᱥᱚᱲᱮ ᱫᱚ ᱦᱟᱸᱜ ᱚᱱᱠᱟ ᱫᱚ ᱡᱟᱹᱥᱛᱤ ᱫᱚ ᱵᱟᱝ ᱡᱚᱢ ᱵᱟᱲᱟ ᱦᱩᱭ ᱟᱠᱟᱱᱟ᱾ ᱛᱟᱦᱞᱮ ᱟᱯᱮ ᱥᱮᱱ ᱫᱚ ᱦᱟᱸᱜ ᱯᱮ ᱥᱚᱲᱮ ᱜᱮᱭᱟ ᱚᱱᱟ ᱠᱚ ᱩᱫ ᱫᱚ ᱵᱟᱝ ᱫᱚ᱾
ᱦᱳᱭ ᱚᱨᱛᱷᱚᱜ ᱳᱫ ᱥᱮ ᱱᱤᱭᱟᱹᱢ ᱞᱟᱹᱴᱩᱣᱟᱜ ᱢᱤᱪᱷᱤᱪᱤᱨᱤ ᱩᱫ ᱥᱮ ᱵᱩᱥᱩᱵ ᱩᱫ ᱫᱚ ᱫᱚᱢᱮ ᱜᱮ ᱥᱚᱲᱮ ᱞᱮ ᱠᱩᱥᱤᱭᱟᱜ ᱛᱟᱦᱮᱱᱟ᱾ ᱟᱨ ᱥᱟᱶᱛᱮ ᱛᱚᱵᱮ ᱚᱱᱮ ᱯᱩᱴᱠᱟᱹ ᱩᱫ ᱫᱚᱯᱮ ᱞᱮᱴᱚᱭ ᱛᱟᱦᱮᱱ ᱜᱮᱭᱟ ᱥᱮ ᱵᱟᱝ ᱩᱫ ᱠᱚᱫᱚᱯᱮ ᱞᱮᱴᱚ ᱟᱠᱟᱜᱼᱟ ᱥᱮ ᱵᱟᱝ ᱯᱩᱴᱠᱟᱹ
ᱦᱳᱭ ᱯᱩᱴᱠᱟᱹ ᱠᱚᱫᱚ ᱦᱟᱸᱜ ᱞᱮ ᱥᱟᱵ ᱵᱟᱲᱟ ᱠᱚᱜᱮᱭᱟ ᱥᱮᱞᱮ ᱦᱟᱞᱟᱝ ᱟᱹᱜᱩᱭ ᱜᱮᱭᱟ ᱛᱚᱵᱮ ᱦᱮᱸ ᱚᱱᱟ ᱫᱚ ᱟᱹᱰᱤ ᱥᱤᱵᱤᱞ ᱜᱮᱭᱟ ᱚᱱᱟ ᱦᱚᱸ᱾ ᱟᱫᱚ ᱦᱟᱸᱜ ᱚᱱᱟ ᱠᱚ ᱯᱩᱴᱠᱟᱹ ᱦᱟᱞᱟᱝ ᱞᱟᱹᱜᱤᱫ ᱢᱟᱛᱚ ᱥᱚᱢᱚᱭ ᱜᱮ ᱵᱟᱹᱪᱩᱜ ᱟᱱᱟ᱾ ᱟᱫᱚ ᱚᱱᱟᱫᱚ ᱯᱟᱸᱡᱟ ᱠᱚ ᱦᱩᱭᱩᱜᱼᱟ ᱚᱠᱟ ᱠᱚᱨᱮ ᱯᱩᱴᱠᱩᱫ ᱠᱚᱟᱜᱼᱟ ᱠᱚ ᱚᱱᱟ ᱠᱚ ᱠᱟᱰᱮᱡ ᱠᱚᱛᱮ ᱦᱚᱴᱚᱨ ᱩᱰᱩᱠ ᱠᱚ ᱦᱩᱭᱩᱜᱼᱟ ᱛᱚ ᱡᱟᱦᱟᱸᱭ ᱠᱚᱣᱟᱜ ᱥᱚᱢᱚᱭ ᱢᱮᱱᱟᱜ ᱛᱟᱠᱚᱣᱟ ᱥᱮ ᱡᱟᱦᱟᱸ ᱛᱤᱥ ᱥᱚᱢᱚᱭ ᱠᱚ ᱦᱩᱭ ᱵᱟᱲᱟ ᱞᱮᱱᱠᱷᱟᱱ ᱫᱚ ᱪᱟᱞᱟᱣ ᱵᱟᱲᱟᱜ ᱜᱮᱭᱟᱞᱮ᱾ ᱟᱨ ᱱᱮᱛᱟᱨ ᱫᱤᱱ ᱫᱚ ᱪᱟᱹᱥᱤ ᱫᱤᱱ ᱛᱚ ᱪᱟᱥ ᱠᱟᱹᱢᱤ ᱨᱮᱜᱮ ᱵᱟᱹᱲᱛᱤ ᱵᱟᱡᱷᱟᱣ ᱞᱮ ᱛᱟᱦᱮᱱᱟ᱾ ᱚᱱᱟ ᱠᱷᱟᱹᱛᱤᱨ ᱛᱮᱦᱚᱸ ᱯᱩᱲᱠᱟᱹ ᱫᱚ ᱠᱚᱢᱞᱮ ᱦᱟᱞᱟᱝ ᱵᱟᱲᱟ ᱠᱚᱣᱟ᱾ ᱟᱨ ᱟᱯᱮ ᱥᱮᱱ ᱫᱚ ᱪᱮᱫᱠᱟ ᱯᱩᱴᱠᱟᱹ ᱟᱹᱰᱤ ᱟᱢᱫᱟ ᱢᱟᱱᱮ ᱡᱟᱹᱥᱛᱤ ᱠᱚ ᱧᱟᱢᱚᱜᱼᱟ ᱥᱮ ᱪᱮᱫ ᱞᱮᱠᱟ?
ᱦᱳᱭ ᱯᱩᱴᱠᱟᱹ ᱦᱟᱞᱟᱝ ᱫᱚ ᱡᱩᱫᱤ ᱵᱟᱭᱨᱮ ᱥᱮᱫ ᱠᱚ ᱦᱮᱞᱟᱜ-ᱟ ᱡᱩᱫᱤ ᱚᱱᱠᱟ ᱵᱩᱨᱩ ᱠᱚᱥᱮᱫ ᱠᱚ ᱦᱮᱞᱟᱜᱼᱟ ᱟᱨ ᱡᱩᱫᱤ ᱡᱟᱹᱥᱛᱤ ᱠᱚ ᱧᱟᱢᱟ ᱡᱩᱫᱤ ᱚᱱᱠᱟ ᱟᱹᱛᱩ ᱠᱚᱨᱮᱱ ᱦᱚᱲ ᱠᱚ ᱡᱚᱢ ᱠᱚ ᱢᱚᱱᱮᱭᱟ ᱛᱚ ᱮᱢ ᱫᱚᱞᱮ ᱮᱢᱟᱣᱟᱠᱚ ᱜᱮᱭᱟ ᱟᱨ ᱡᱟᱹᱥᱛᱤ ᱠᱟᱭᱛᱮ ᱯᱩᱴᱠᱟᱹ ᱫᱚ ᱠᱟᱹᱴᱤᱡ ᱡᱟᱹᱥᱛᱤ ᱴᱟᱠᱟᱛᱮ ᱟᱠᱷᱨᱤᱧᱚᱜ ᱜᱮᱭᱟ ᱥᱮ ᱚᱱᱟ ᱠᱷᱟᱹᱛᱤᱨ ᱯᱩᱴᱠᱟᱹ ᱫᱚᱞᱮ ᱟᱠᱷᱨᱤᱧ ᱛᱟᱦᱮᱱ ᱜᱮᱭᱟ᱾ ᱟᱨ ᱟᱯᱮ ᱥᱮᱫ ᱫᱚ ᱯᱩᱴᱠᱟᱹ ᱫᱚᱯᱮ ᱟᱠᱷᱨᱤᱧ ᱜᱮᱭᱟ ᱥᱮ ᱵᱟᱝ ᱟᱞᱮ ᱫᱚ ᱡᱚᱢ ᱠᱷᱟᱹᱛᱤᱨ ᱛᱮ ᱯᱩᱴᱠᱟᱹ ᱫᱚ ᱮᱸ ᱟᱹᱜᱩ ᱫᱚᱞᱮ ᱟᱹᱜᱩᱭ ᱜᱮᱭᱟ ᱟᱫᱚ ᱯᱚᱭᱥᱟ ᱠᱷᱟᱹᱛᱤᱨ ᱛᱮᱦᱚᱸ ᱠᱤᱪᱷᱩ ᱫᱚ ᱟᱠᱷᱨᱤᱧ ᱞᱟᱹᱠᱛᱤ ᱠᱟᱱᱟ ᱟᱫᱚ ᱚᱱᱟ ᱠᱷᱟᱹᱛᱤᱨ ᱛᱮ ᱟᱠᱷᱨᱤᱧ ᱜᱮᱭᱟᱞᱮᱭᱟ ᱚᱱᱟ ᱴᱟᱠᱟ ᱛᱮᱜᱮ ᱟᱞᱮ ᱫᱚ ᱡᱟᱦᱟᱸ ᱫᱚ ᱥᱟᱵᱩᱱ ᱥᱟᱨᱟᱯ ᱠᱚ ᱟᱨ ᱚᱱᱟ ᱛᱮᱜᱮᱞᱮ ᱥᱟᱵᱚᱱ ᱥᱟᱨᱟᱯᱚᱜ ᱛᱟᱦᱮᱱᱟ ᱥᱮ ᱵᱩᱞᱩᱝ ᱥᱩᱱᱩᱢᱚᱜ ᱛᱟᱦᱮᱱᱟᱞᱮ᱾ ᱟᱫᱚ ᱚᱱᱟ ᱞᱮᱠᱟ ᱛᱮ ᱟᱞᱮ ᱫᱚᱞᱮ ᱮᱸ ᱟᱹᱠᱷᱨᱤᱧ ᱛᱟᱦᱮᱸᱱ ᱜᱮᱭᱟ ᱯᱩᱴᱠᱟᱹ ᱠᱩ᱾ ᱟᱫᱚ ᱟᱯᱮ ᱜᱮ ᱚᱠᱟ ᱞᱮᱠᱟ ᱟᱹᱠᱷᱨᱤᱧ ᱛᱷᱮᱱᱟ ᱯᱮ ᱥᱮ ᱵᱟᱯᱮ ᱟᱹᱠᱷᱨᱤᱧ ᱛᱷᱮᱱᱟ?
ᱟᱞᱮ ᱫᱚ ᱦᱟᱸᱜ ᱚᱱᱟ ᱯᱩ ᱯᱩᱴᱠᱟᱹ ᱠᱚᱫᱚ ᱥᱮ ᱚᱱᱠᱟ ᱱᱟᱜ ᱫᱚ ᱵᱟᱝ ᱞᱮ ᱟᱠᱷᱨᱤᱧ ᱠᱟᱫᱟ ᱥᱮ ᱚᱱᱠᱟ ᱱᱟᱜ ᱟᱠᱷᱨᱤᱧ ᱨᱮᱫᱚ ᱩᱫᱽ ᱟᱠᱷᱨᱤᱧ ᱨᱮᱫᱚ ᱵᱟᱝ ᱞᱮ ᱯᱩᱭᱥᱟᱹᱭ ᱜᱮᱭᱟ᱾
ᱟᱪᱪᱷᱟ ᱟᱫᱚ ᱛᱚᱵᱮ ᱵᱚᱭᱦᱟ ᱟᱯᱮ ‌ᱫᱚ ᱦᱚᱸᱜ-ᱚᱭ ᱮᱸ ᱯᱷᱩᱴᱠᱟᱹ ᱠᱚᱫᱚ ᱵᱟᱯᱮ ᱟᱹᱠᱷᱨᱤᱧ ᱜᱮᱭᱟ᱾ ᱛᱚᱵᱮ ᱚᱱᱟ ᱥᱟᱶᱛᱮ ᱡᱟᱦᱟᱸ ᱛᱤᱱᱟᱹᱜ ᱦᱚᱜ-ᱚᱭ ᱦᱟᱹᱠᱩ ᱠᱚᱯᱮ ᱥᱟᱵ ᱠᱚᱫᱚ ‌ᱮᱸ ᱥᱮ ᱨᱚᱠᱚᱡ ᱠᱚᱫᱚ ᱯᱮ ᱥᱟᱵ ᱦᱟᱹᱠᱩ ᱠᱟᱴᱠᱚᱢ ᱠᱚᱯᱮ ᱥᱟᱵ ᱠᱚᱣᱟ ᱩᱝᱠᱩ ᱫᱚᱯᱮ ᱡᱚᱢ ᱠᱚ ᱛᱷᱮᱱ ᱜᱮᱭᱟ ᱥᱮ ᱵᱟᱝᱟ ᱟᱸ ᱟᱞᱮ ᱥᱮᱫ ᱫᱚ ᱫᱚᱢᱮ ᱜᱮᱠᱚ ᱡᱚᱢ ᱠᱚᱣᱟ ᱟᱨ ᱚᱱᱟ ᱞᱮᱠᱟ ᱛᱮ ᱟᱯᱮ ᱫᱚ ᱮᱸ ᱚᱠᱟ ᱞᱮᱠᱟ ᱯᱮ ᱦᱮᱸ ᱡᱚᱢ ᱠᱚᱣᱟ ᱩᱛᱩ ᱠᱟᱛᱮᱜ ᱥᱮ ᱦᱮᱸ ᱱᱚᱝᱠᱟ ᱠᱟᱴᱠᱚᱢ ᱠᱚᱫᱚ ᱨᱟᱯᱟᱜ ᱠᱟᱛᱮᱜ ᱜᱮᱯᱮ ᱡᱚᱢ ᱯᱮ ᱠᱩᱥᱤᱭᱟᱜ ᱛᱟᱦᱮᱱᱟ᱾
ᱟᱞᱮ ᱫᱚ ᱦᱟᱸᱜ ᱠᱟᱴᱠᱚᱢ ᱠᱚᱫᱚ ᱡᱟᱹᱥᱛᱤ ᱫᱚ ᱦᱟᱸᱜ ᱨᱤᱫ ᱠᱟᱛᱮᱜ ᱞᱮ ᱡᱚᱢ ᱠᱚᱣᱟ ᱡᱟᱹᱥᱛᱤ᱾ ᱢᱟᱱᱮ ᱚᱻᱚᱱᱠᱚ ᱫᱚ ᱦᱟᱸᱜ ᱵᱟᱝ ᱞᱮ ᱩᱛᱩ ᱠᱚᱣᱟ ᱠᱟᱴᱠᱚᱢ ᱫᱚ ᱡᱟᱥᱛᱤ ᱫᱚ ᱮ‌ ᱨᱟᱯᱟᱜ ᱠᱟᱛᱮᱜ ᱞᱮ ᱨᱤᱫ ᱠᱚᱣᱟ ᱟᱫᱚ ᱡᱚᱡᱚ ᱥᱟᱶᱛᱮ ᱨᱤᱫ ᱞᱚᱠᱚ ᱞᱮᱠᱷᱟᱱ ᱟᱹᱰᱤ ᱱᱟᱯᱟᱭ ᱠᱚ ᱟᱹᱭᱠᱟᱹᱜ ᱜᱮᱭᱟ ᱟᱹᱰᱤ ᱥᱮᱭ ᱨᱚᱠᱚᱢ ᱜᱮ ᱢᱟᱱᱮ ᱚᱱᱟ ᱟᱨ ᱮᱴᱟᱜ ᱜᱮ ᱟᱹᱰᱤ ᱟᱹᱰᱤ ᱟᱞᱟᱫᱟ ᱜᱮ ᱥᱟᱫ ᱛᱮᱫ ᱦᱤᱡᱩᱜ-ᱟ ᱡᱚᱡᱚ ᱢᱮᱥᱟᱣᱟᱜ ᱠᱷᱟᱱ ᱫᱚ᱾ ᱮᱸ ᱟᱯᱮ ᱫᱚ ᱪᱤᱠᱟᱹᱭᱟ ᱦᱟᱹᱠᱩ ᱠᱟᱴᱠᱚᱢ ᱯᱮ ᱨᱤᱫ ᱠᱚᱣᱟ ᱥᱮ ᱯᱮ ᱛᱤᱠᱤ ᱠᱚᱣᱟ ᱥᱮ ᱯᱮ ᱵᱷᱟᱡᱟ ᱠᱚᱣᱟ?
ᱟᱞᱮ ᱫᱚ ᱦᱚᱸᱜ-ᱚᱭ ᱠᱟᱴᱠᱚᱢ ᱫᱚ ᱩᱛᱩ ᱠᱟᱛᱮᱜ ᱦᱚᱸ ᱵᱷᱟᱡᱟ ᱠᱟᱛᱮᱜ ᱦᱚᱸᱞᱮ ᱡᱚᱢ ᱫᱚᱞᱮ ᱡᱚᱢ ᱠᱚᱣᱟ᱾ ᱟᱫᱚ ᱤᱧ ᱫᱚ ᱡᱟᱹᱥᱛᱤ ᱚᱲᱟᱜ ᱨᱮᱱ ᱦᱚᱲ ᱠᱚᱧ ᱢᱮᱛᱟᱣ ᱠᱚ ᱛᱟᱦᱮᱸᱱᱟ᱾ ᱡᱮ ᱨᱟᱯᱟᱜ ᱠᱟᱛᱮᱜ ᱟᱫᱷᱟ ᱟᱨ ᱨᱟᱹᱥᱩᱱ ᱢᱟᱹᱨᱤᱪ ᱥᱟᱶᱛᱮ ᱨᱤᱫ ᱠᱟᱛᱮᱜ ᱦᱳᱭ ᱥᱮ ᱨᱟᱯᱟᱜ ᱠᱟᱛᱮᱜ ᱨᱤᱫ ᱠᱟᱛᱮ ᱚᱱᱟ ᱫᱚ ᱟ-ᱠᱟᱹᱴᱤᱡ ᱵᱷᱟᱹᱜᱤ ᱧᱚᱜ ᱥᱤᱵᱤᱞᱟ ᱡᱟᱹᱥᱛᱤ ᱜᱮ ᱥᱤᱵᱤᱞᱟ᱾ ᱚᱱᱟ ᱥᱤᱵᱤᱞᱤᱧ ᱠᱷᱟᱹᱛᱤᱨ ᱛᱮᱜᱮ ᱞᱚᱞᱚ ᱞᱚᱞᱚ ᱫᱟᱠᱟ ᱥᱟᱶᱛᱮ ᱡᱚᱢ ᱵᱩᱡᱷᱟᱹᱣ ᱤᱧᱟᱹ᱾ ᱟᱨ ᱚᱱᱟ ᱡᱷᱟᱞ ᱡᱷᱟᱞ ᱠᱟᱹᱴᱤᱡ ᱚᱱᱟ ᱫᱚ ᱠᱟᱴᱠᱚᱢ ᱨᱤᱫ ᱠᱟᱛᱮᱜ ᱡᱚᱢ ᱫᱚ ᱟᱹᱰᱤ ᱜᱮ ᱥᱚᱸᱫᱷᱟᱲ ᱜᱮ ᱵᱩᱡᱩᱜ ᱛᱟᱦᱮᱱᱟ᱾ ᱟᱨ ᱨᱟᱯᱟᱜ ᱠᱟᱴᱠᱚᱢ ᱥᱚᱸᱫᱷᱟᱨ ᱟᱹᱰᱤ ᱡᱟᱹᱥᱛᱤ ᱥᱚᱸᱫᱷᱟᱲ ᱵᱩᱡᱩᱜ ᱛᱮᱦᱮᱱᱟ ᱚᱱᱟ ᱠᱷᱟᱹᱛᱤᱨ ᱛᱮ ᱚᱱᱠᱟ ᱠᱟᱛᱮᱜ ᱜᱤᱧ ᱡᱚᱢᱟ᱾ ᱟᱯᱮ ᱥᱮᱜ ᱫᱚ ᱠᱟᱴᱠᱚᱢ ᱨᱤᱫ ᱠᱟᱛᱮᱜ ᱡᱟᱦᱟᱸ ᱫᱚ ᱨᱟᱯᱟᱜ ᱢᱟᱬᱟᱝ ᱨᱟᱯᱟᱜ ᱠᱟᱛᱮᱜ ᱨᱤᱫ ᱠᱟᱛᱮᱜ ᱫᱚ ᱵᱟᱯᱮ ᱡᱚᱢ ᱜᱮᱭᱟ᱾
ᱟᱪᱪᱷᱟ ᱟᱯᱮ ᱥᱮᱱ ᱫᱚ ᱛᱟᱦᱚᱞᱮ ᱞᱟᱹᱭ ᱫᱤᱧ ᱮ ᱫᱷᱤᱨᱤ ᱠᱟᱴᱠᱚᱢ ᱥᱮ ᱵᱟᱹᱭᱦᱟᱹᱲ ᱠᱟᱴᱠᱚᱢ? ᱦᱮᱸ ᱵᱟ ᱟᱞᱮ ᱥᱮᱱ ᱫᱚ ᱦᱟᱸᱜ